ᱦᱮ ᱟᱸᱡᱚᱢ ᱮᱱᱟ
ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ
ᱡᱚᱦᱟᱨ ᱜᱮ ᱡᱚᱦᱟᱨ ᱜᱮ ᱛᱟᱯᱚᱛᱮ ᱱᱟᱭ ᱱᱟᱯᱟᱭ ᱵᱟᱲᱟᱜ ᱜᱮ
ᱦᱮᱸ ᱜᱚᱝᱠᱮ ᱱᱟᱯᱟᱭ ᱜᱮ ᱢᱮᱱᱟᱜ ᱞᱤᱧᱟᱹ ᱜᱚᱢᱠᱮ ᱟᱵᱮᱱ ᱜᱮ ᱱᱟᱭ ᱱᱟᱯᱟᱭ ᱜᱮ ᱢᱮᱱᱟᱜ ᱵᱮᱱᱟ ᱥᱮ ᱵᱟᱝ
ᱦᱮᱸ ᱜᱚᱝᱠᱮ ᱟᱹᱞᱤᱧ ᱦᱚᱸ ᱠᱷᱟᱱ ᱱᱤᱭᱟᱹ ᱜᱷᱟᱹᱲᱤᱡ ᱫᱚ ᱚ ᱱᱟ ᱟᱫᱚ ᱟᱹᱵᱤᱱ ᱜᱮ ᱵᱟᱵᱤᱱ ᱠᱚᱞ ᱵᱟᱲᱟᱭᱮᱫᱟ ᱫᱚᱢᱮ ᱫᱚ
ᱛᱚ ᱞᱟ. ᱭ ᱞᱮᱠᱷᱟᱱ ᱜᱚᱝᱠᱮ ᱯᱷᱳᱱ ᱵᱚᱞᱛᱮ ᱜᱮᱞᱮ ᱨᱤᱪᱟᱡ ᱵᱟᱝ ᱛᱟᱦᱮᱸ ᱠᱟᱱ ᱛᱟᱹᱞᱤᱧᱟ ᱛᱚ ᱚᱱᱟ ᱠᱷᱟᱹᱛᱤᱨ ᱵᱟᱝᱞᱤᱧ ᱯᱷᱳᱱ ᱫᱟᱲᱮᱭᱟᱜ ᱵᱤᱱᱟ᱾
ᱟᱪᱪᱷᱟ ᱟᱪᱪᱷᱟ ᱟᱪᱪᱷᱟ ᱟᱫᱚ ᱞᱤᱧ ᱮᱸ ᱞᱟᱹᱭ ᱫᱚᱞᱤᱧ ᱞᱟᱹᱭᱮᱫ ᱜᱮᱭᱟ ᱱᱤᱛᱚᱜ ᱱᱟᱦᱟᱜ ᱪᱮᱫ ᱠᱷᱟᱹᱛᱤᱨ ᱵᱟᱭ ᱠᱚᱞᱮᱫᱟ ᱦᱮᱸ ᱵᱟᱝ? ᱡᱟᱦᱟᱱᱟᱜ ᱯᱟᱞᱮᱫ ᱨᱤᱪᱟᱨᱡᱽ ᱠᱚᱜᱮ ᱪᱟᱵᱟᱭᱮᱱ ᱛᱟᱭ ᱦᱮᱸ ᱥᱮ ᱪᱮᱫ?
ᱚᱱᱟᱢᱟ ᱜᱚ‌ᱝᱠᱮ ᱠᱟᱛᱷᱟ ᱠᱟᱱ ᱜᱮ ᱟᱹᱞᱤᱧ ᱦᱚᱸ ᱚᱱᱠᱟ ᱞᱤᱧ ᱢᱚᱱᱮᱜ ᱠᱟᱱ ᱛᱟᱦᱮᱸ ᱡᱮ ᱦᱟᱸᱜ ᱞᱟᱹᱭᱟ ᱦᱟᱸᱜ ᱡᱮ ᱯᱷᱳᱱ ᱵᱟᱲᱟ ᱡᱟᱦᱟᱸᱭ ᱤᱧ ᱯᱷᱳᱱᱟᱭ ᱠᱟᱱ ᱛᱟᱦᱮᱸ ᱥᱮ ᱜᱟᱛᱮ ᱠᱚᱲᱟ ᱟᱨ ᱱᱤᱛᱚᱝ ᱵᱟᱭ ᱯᱷᱳᱱᱟᱹᱧ ᱠᱟᱱᱟ ᱮᱱᱰᱮ ᱦᱟᱸᱜ ᱨᱤᱪᱟᱨᱡᱽ ᱢᱟ ᱵᱟᱹᱱᱩᱜᱼᱟ ᱠᱟᱹᱴᱤᱡ ᱚᱱᱟ ᱠᱟᱹᱣᱰᱤ ᱱᱤᱭᱟᱹ ᱟᱱᱟᱴ ᱛᱟᱦᱮᱸ ᱠᱟᱱᱟ ᱛᱚ ᱯᱨᱚᱵᱞᱮᱢ
ᱟᱪᱪᱷᱟ ᱟᱪᱪᱷᱟ ᱟᱫᱚ ᱜᱚᱝᱠᱮ ᱞᱟᱹᱭ ᱫᱟᱞᱤᱧ ᱮᱸ ᱛᱤᱥ ᱥᱮ ᱪᱟᱵᱟ ᱟᱠᱟᱱ ᱛᱟᱵᱤᱱ ᱛᱮ?
ᱜᱚᱝᱠᱮ ᱦᱩᱭᱮᱱᱟ ᱱᱚᱜᱼᱚᱭ ᱢᱤᱜ ᱥᱚᱯᱛᱟ ᱜᱟᱱ ᱦᱩᱭᱱᱟ ᱟᱹᱣᱨᱤ ᱞᱤᱧ ᱨᱤᱪᱟᱪᱼᱟ᱾
ᱟᱪᱪᱷᱟ ᱟᱹᱪᱷ
ᱵᱮᱥᱤ ᱫᱤᱱ ᱫᱚ ᱪᱮᱜ ᱢᱤᱜ ᱥᱚᱯᱛᱟ ᱜᱮ ᱦᱩᱭ ᱟᱠᱟᱱᱟ, ᱡᱟᱹᱥᱛᱤ ᱫᱚ ᱵᱟᱝ᱾
ᱚᱻ ᱟᱪᱪᱷᱟ ᱟᱪᱪᱷᱟ ᱟᱪᱪᱷᱟ᱾ ᱟᱫᱚ ᱪᱤᱱᱛᱟᱹ ᱫᱚ ᱵᱟᱹᱱᱩᱜᱼᱟ ᱜᱚᱢᱠᱮ ᱮᱠᱷᱟᱱ ᱱᱚᱣᱟᱼᱼ ᱟᱪᱪᱷᱟ, ᱪᱤᱠᱟᱹ ᱠᱟᱱᱟ ᱟᱨᱚ᱾ ᱟᱨ ᱨᱤᱪᱟᱨᱡᱽ ᱞᱮᱠᱷᱟᱱ ᱜᱮ ᱵᱟᱹᱧ ᱥᱟᱺᱰᱤᱭᱟ᱾
ᱦᱮᱸ ᱜᱚᱝᱠᱮ ᱱᱤᱛᱚᱝ ᱫᱚ ᱞᱤᱧ ᱨᱤᱪᱟᱡᱽ ᱠᱟᱫᱟ᱾ ᱱᱚᱜᱼᱚᱭ ᱦᱩᱭᱱᱟ ᱵᱟᱨ ᱯᱮ ᱫᱤᱱ ᱜᱟᱱ᱾
ᱦᱮᱸ ᱟᱪᱪᱷᱟ ᱟᱪᱪᱷᱟ ᱟᱫᱚ ᱚᱱᱟᱜᱮ ᱟᱹᱞᱤᱧ ᱦᱚᱞᱤᱧ ᱢᱮᱱ ᱮᱫᱟ ᱡᱮ ᱠᱚᱞ ᱛᱮᱦᱚᱸ ᱵᱟᱝ ᱞᱤᱧ ᱧᱟᱢᱮ ᱠᱟᱱᱟ ᱚᱠᱟ ᱞᱮᱠᱟ ᱱᱟᱭ ᱱᱟᱯᱟᱭ ᱵᱟᱲᱟ ᱜᱮᱭᱟᱭ ᱛᱚ ᱚᱲᱟᱜ ᱠᱚᱨᱮ ᱥᱟᱶ ᱥᱟᱶ ᱛᱮ ᱟᱹᱵᱤᱱ ᱦᱚᱸ
ᱜᱚᱝᱠᱮ ᱞᱟᱹᱭ ᱞᱮᱠᱷᱟᱱ ᱫᱚ ᱟᱹᱞᱤᱧ ᱫᱚ ᱱᱟᱭ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱠᱚᱨᱮᱱ ᱦᱚᱸ ᱡᱚᱛᱚ ᱦᱚᱲᱜᱮ ᱱᱟᱯᱟᱭ ᱜᱮ ᱢᱮᱱᱟᱜ ᱠᱚᱣᱟ ᱟᱨ ᱮ ᱜᱚᱝᱠᱮ ᱞᱟᱹᱭ ᱞᱮᱠᱷᱟᱱ ᱚᱲᱟᱜ ᱠᱚᱨᱮ ᱦᱚᱸ ᱫᱚ ᱱᱟᱯᱟᱭ ᱜᱮ ᱢᱮᱱᱟᱜ ᱠᱚᱣᱟ ᱥᱮ ᱵᱟᱝ?
ᱦᱮᱸ ᱜᱚᱝᱠᱮ ᱚᱲᱟᱜ ᱠᱚᱨᱮ ᱦᱚᱸ ᱱᱟᱭ ᱱᱟᱯᱟᱭ ᱵᱟᱲᱟ ᱜᱮ ᱦᱮᱸ ᱟᱫᱚ ᱞᱤᱧ ᱢᱮᱱᱫᱟ ᱜᱚᱢᱠᱮ ᱟᱵᱤᱱ ᱠᱤ ᱦᱮᱰᱯᱷᱳᱱ ᱛᱮᱵᱤᱱ ᱨᱚᱲ ᱠᱟᱱᱟ?
ᱛᱚ ᱜᱚᱝᱢᱠᱮ ᱡᱟᱦᱟᱸᱱᱟᱜ ᱥᱚᱢᱚᱥᱥᱟ ᱦᱩᱭ ᱠᱟᱱᱟ ᱥᱮ ᱪᱮᱫ?
ᱦᱮᱸ ᱜᱚᱢᱠᱮ ᱟᱹᱰᱤ ᱵᱟᱹᱼᱵᱟᱹᱭ ᱛᱮ ᱥᱟᱰᱤ ᱠᱟᱱᱟ ᱟᱼᱡᱩᱫᱤ ᱵᱤᱱ ᱦᱮᱰᱯᱷᱳᱱ ᱛᱮᱵᱤᱱ ᱨᱚᱲ ᱠᱟᱱ ᱠᱷᱟᱱ
ᱚ ᱟᱪᱪᱷᱟ ᱟᱪᱪᱷᱟ ᱛᱚ ᱱᱤᱛᱚᱜ ᱟᱸᱚᱢᱚᱜ ᱠᱟᱱᱟ ᱟᱞᱤᱧᱟᱜ ᱨᱚᱲ ᱢᱚᱥ ᱛᱮ?
ᱵᱟ ᱥᱮ ᱜᱚᱝᱠᱮ᱾ ᱦᱮᱞᱳ ᱜᱳᱢᱠᱮ ᱟᱸᱡᱚᱝᱚᱜ ᱠᱟᱱᱟ
ᱱᱤᱛᱚᱝ ᱠᱤ ᱟᱹᱞᱤᱧᱟᱜ ᱨᱚᱲ ᱢᱚᱥᱛᱮ ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ ᱟᱸᱚᱢᱚᱜ ᱠᱟᱱᱟ ᱟᱸᱡᱚᱢᱚᱜ ᱠᱟᱱᱟ᱾ ᱮᱱᱟᱝ ᱮᱠᱴᱩ ᱤᱭᱟᱹᱭᱮᱫ ᱛᱟᱦᱮᱸᱜ ᱰᱤᱥᱴᱟᱵᱮᱫ ᱛᱟᱦᱮᱸᱜ ᱜᱚᱝᱠᱮ ᱠᱟᱨᱚᱱ ᱱᱚᱜᱼᱚᱭ ᱛᱚᱨᱟ ᱦᱚᱭᱛᱳ ᱦᱚᱭᱛᱚ ᱴᱟᱣᱟᱨ ᱨᱮᱱᱟᱜ ᱠᱤᱪᱷᱩ ᱮᱴᱠᱮᱴᱚᱬᱮ ᱛᱮ ᱵᱟᱝ ᱟᱸᱡᱚᱢᱚᱜ ᱠᱟᱱ ᱛᱟᱦᱮᱫ ᱦᱮᱸ ᱥᱮ ᱪᱮᱫ
ᱦᱮᱸ ᱜᱚᱝᱠᱮ ᱞᱟᱹᱭ ᱞᱮᱠᱷᱟᱱ ᱫᱚ ᱟᱞᱮ ᱥᱮᱫ ᱫᱚ ᱠᱟᱹᱴᱤᱡ ᱴᱟᱣᱟᱨ ᱠᱚ ᱱᱮᱴᱣᱟᱨᱠ ᱠᱚ ᱠᱟᱹᱴᱤᱡ ᱯᱨᱚᱵᱽᱞᱮᱢ ᱦᱩᱭᱩᱜ ᱜᱮᱭᱟ ᱛᱚ ᱚᱱᱟ ᱠᱷᱟᱹᱛᱤᱨ ᱛᱮ ᱦᱳᱭᱛᱚ ᱯᱷᱳᱱ ᱛᱮᱦᱚᱸ ᱵᱟᱵᱤᱱ ᱧᱟᱢᱤᱧ ᱠᱟᱱ ᱛᱟᱦᱮᱱᱟ
ᱟᱪᱪᱷᱟ ᱟᱪᱪᱷᱟ᱾ ᱟᱨ ᱵᱟᱝ ᱜᱚᱝᱠᱮ ᱜᱳᱴᱟ ᱥᱮᱱᱟᱜ ᱜᱳᱴᱟ ᱥᱮᱱᱟᱜ ᱡᱩᱫᱤ ᱵᱚᱱ ᱧᱮᱞᱟ ᱜᱳᱴᱟ ᱥᱮᱱᱟᱜ ᱯᱨᱚᱵᱞᱮᱢ ᱜᱮ ᱟᱵᱚ ᱫᱚ ᱟ ᱡᱩᱫᱤ ᱵᱤᱱ ᱧᱮᱞᱟ ᱢᱤᱫ ᱨᱚᱠᱚᱢ ᱜᱮ ᱛᱟᱵᱚᱱᱟ ᱴᱟᱣᱟᱨ ᱨᱮᱱᱟᱜ ᱯᱨᱚᱵᱞᱮᱢ ᱫᱚ ᱜᱚᱝᱠᱮ ᱜᱚᱴᱟ ᱜᱮ ᱢᱮᱱᱟᱜ ᱟᱠᱟᱫᱟ ᱛᱤᱦᱤᱧ᱾ ᱦᱮᱸ
ᱟᱪᱪᱷᱟ ᱟᱷᱟ ᱚᱱᱟ ᱢᱟ ᱟᱹᱰᱤ ᱱᱟᱯᱟᱭ ᱠᱟᱛᱷᱟ ᱠᱟᱱ ᱜᱮ ᱴᱟᱣᱟᱨ ᱨᱮᱱᱟᱜ ᱯᱨᱞᱮᱢ ᱫᱚ ᱜᱚᱴᱟ ᱫᱤᱠ ᱥᱮᱜᱮ ᱢᱮᱱᱟᱜᱼᱟ
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱟᱫᱚᱞᱤᱧ ᱢᱮᱱᱫᱟ ᱱᱤᱛ ᱫᱚ ᱛᱟᱦᱚᱞᱮ ᱚᱠᱟᱨᱮ ᱢᱮᱱᱟᱜ ᱵᱤᱱᱟ ᱜᱚᱝᱠᱮ?
ᱛᱚ ᱞᱟᱹᱭ ᱞᱮᱠᱷᱟᱱ ᱜᱚᱝᱠᱮ ᱱᱤᱛᱚᱝ ᱫᱚ ᱚᱲᱟᱜ ᱨᱮ ᱢᱮᱱᱟᱜ ᱨᱮ ᱞᱤᱧᱟ᱾
ᱟᱪ
ᱛᱚ ᱜᱚᱝᱠᱮ ᱟᱵᱤᱱ ᱫᱚ ᱚᱲᱟᱜ ᱨᱮ ᱢᱮᱱᱟᱜ ᱵᱤᱱᱟ ᱥᱮ ᱵᱟᱭᱨᱮ ᱠᱚᱨᱮ, ᱾
ᱟᱹᱞᱤᱧ ᱫᱚ ᱜᱚᱢᱠᱮ ᱮᱠᱷᱟᱱ ᱱᱚᱜᱼᱚᱭ ᱛᱷᱚᱲᱟ ᱵᱤᱫᱮᱥ ᱠᱟᱹᱢᱤ ᱨᱮ ᱞᱤᱧ ᱦᱮᱡ ᱠᱟᱱᱟ ᱟᱠᱷᱟᱱ ᱵᱤᱫᱮᱥ ᱠᱟᱹᱢᱤ ᱨᱮᱜᱮ, ᱾ ᱱᱚᱛᱮ ᱨᱮᱜᱮ ᱢᱮᱱᱟᱜ ᱟᱠᱟᱫ ᱞᱤᱧᱟᱹ ᱟᱹᱞᱤᱧ ᱫᱚ ᱠᱷᱟᱱ ᱵᱟᱝ ᱞᱤᱧ ᱨᱩᱣᱟᱹᱲ ᱟᱠᱟᱱᱟ, ᱾
ᱚ ᱟᱪᱪᱷᱟ ᱟᱪᱪᱷᱟ, ᱾
ᱦᱮᱸ ᱜᱚᱝᱠᱮ ᱞᱟᱹᱭᱵᱤᱱ?,
ᱦᱮᱸ ᱜᱚᱝᱠᱮ ᱟᱸᱡᱚᱢᱚᱜ ᱠᱟᱱᱟ?
ᱜᱚᱢᱠᱮ ᱟᱹᱞᱤᱧᱟᱜ ᱦᱮᱸ ᱜᱚᱝᱠᱮ ᱟᱸᱡᱚᱢᱚᱜ ᱠᱟᱱᱟ, ᱾
ᱦᱮᱸ ᱟᱵᱤᱱ ᱫᱚ ᱞᱤᱧ ᱟᱸᱡᱚᱢ ᱮᱫᱟ ᱟᱫᱚ ᱢᱟᱡᱷᱮ ᱢᱟᱡᱷᱮ ᱦᱚᱭᱛᱚ ᱯᱟᱪᱮᱫ ᱮ ᱰᱤᱥᱴᱟᱵ ᱮᱫ ᱜᱮᱭᱟ, ᱾
ᱟᱪᱪᱷᱟ ᱜᱚᱝᱠᱮ ᱰᱤᱥᱴᱟᱵ ᱚᱜ ᱠᱟᱱᱟ ᱠᱤ ᱜᱚᱝᱠᱮ ᱱᱤᱛᱚᱝ?
ᱪᱮᱫ ᱞᱮᱠᱟ ᱜᱚᱝᱠᱮ?
ᱱᱤᱛᱚᱝ ᱠᱤ ᱟᱹᱞᱤᱧᱟᱜ ᱨᱚᱲ ᱟᱸᱡᱚᱢ ᱛᱮ ᱰᱤᱥᱴᱟᱵ ᱚᱜ ᱠᱟᱱᱟ?
ᱵᱟᱝ ᱵᱟᱝ ᱱᱤᱛᱚᱜ ᱫᱚ ᱱᱤᱛᱚᱜ ᱫᱚ ᱴᱷᱤᱠ ᱜᱮᱭᱟ ᱜᱚᱝᱠᱮ ᱟᱸᱡᱚᱢᱚᱜ ᱠᱟᱱᱟ, ᱾ ᱟᱫᱚ ᱜᱚᱝᱠᱮ ᱞᱟᱹᱭ ᱫᱟᱞᱤᱧ ᱞᱟᱹᱭ ᱫᱟᱞᱤᱧ ᱦᱚᱸᱜ ᱚᱝᱠᱟ ᱠᱷᱟᱱ ᱟᱹᱞᱤᱧ ᱦᱚᱸ ᱚᱲᱟᱜ ᱠᱚᱨᱮ ᱱᱟᱜ ᱴᱟᱠᱟ ᱯᱚᱭᱥᱟ ᱮᱴᱠᱮ ᱴᱚᱬᱮ ᱛᱮ, ᱟᱹᱞᱤᱧ ᱦᱚᱸ ᱠᱷᱟᱱ ᱵᱟᱭᱨᱮ ᱥᱮᱫ ᱞᱤᱧ ᱦᱮᱡ ᱟᱠᱟᱱᱟ ᱦᱮᱸ ᱱᱚᱛᱮ ᱨᱮᱜᱮ ᱞᱤᱧ ᱠᱟᱹᱢᱤ ᱠᱟᱱᱟ ᱜᱚᱝᱠᱮ ᱮᱠᱷᱮᱱ ᱟᱯᱟ ᱛᱚᱛᱚ ᱫᱚ, ᱾
ᱟᱪᱪᱷᱟ ᱟᱹᱰᱤ ᱱᱟᱯᱟᱭ ᱠᱟᱛᱷᱟ ᱛᱚ ᱜᱚᱝᱠᱮ ᱚᱲᱟᱜ ᱠᱚᱨᱮ ᱫᱚ ᱯᱷᱳᱱ ᱵᱟᱲᱟ ᱦᱩᱭ ᱠᱟᱱᱟ ᱥᱮ ᱵᱟᱝ?
ᱦᱮᱸ ᱜᱚᱝᱠᱮ ᱚᱲᱟᱜ ᱠᱚᱨᱮ ᱜᱚᱞᱯᱚ ᱫᱚ ᱜᱚᱞᱯᱚ ᱵᱟᱲᱟ ᱫᱚ ᱦᱩᱭᱩᱜ ᱜᱮᱭᱟ ᱠᱟᱨᱚᱱ ᱫᱚ ᱮᱠᱷᱟᱱ ᱵᱟᱲᱟᱭ ᱜᱮᱭᱟᱵᱤᱱ, ᱾ ᱛᱚ ᱵᱟᱝ ᱜᱚᱞᱯᱚ ᱨᱮᱦᱚᱸ ᱵᱟᱝ ᱜᱟᱱᱚᱜᱼᱟ, ᱾ ᱜᱚᱞᱯᱚ ᱫᱚ ᱵᱟᱲᱟ ᱦᱩᱭᱩᱜ ᱜᱮᱭᱟ ᱢᱮᱱᱠᱷᱟᱱ ᱪᱟᱞᱟᱣ ᱫᱚ ᱟᱫᱚ ᱜᱚᱢᱠᱮ, ᱵᱟᱝ ᱪᱟᱞᱟᱣ ᱦᱩᱭ ᱟᱠᱟᱱᱟ, ᱟᱹᱰᱤ ᱫᱤᱱ ᱦᱚᱸᱜ ᱚᱭ ᱛᱚᱨᱟ ᱦᱩᱭᱮᱱ ᱜᱮᱭᱟ ᱟᱫᱚ ᱵᱟᱝ ᱪᱟᱞᱟᱣ ᱫᱟᱲᱮ ᱦᱩᱭ ᱟᱠᱟᱱᱟ᱾ ᱠᱷᱟᱱ
ᱟᱪᱪᱷᱟ ᱟᱪᱪᱷᱟ, ᱾ ᱟᱹᱰᱤ ᱱᱟᱯᱟᱭ ᱠᱟᱛᱷᱟ ᱪᱟᱜ ᱥᱮ ᱜᱚᱞᱯᱚ ᱫᱚ ᱫᱚᱨᱠᱟᱨ ᱠᱟᱱ ᱜᱮᱭᱟ ᱚᱲᱟᱜ ᱦᱚᱲ ᱥᱟᱞᱟᱜ,
ᱦᱮᱸ ᱟᱫᱚ ᱪᱟᱞᱟᱣ ᱞᱟᱹᱜᱤᱫ ᱜᱚᱢᱠᱮ ᱢᱚᱱᱮ ᱫᱚᱭ ᱨᱟᱜ ᱜᱮᱭᱟ ᱟᱫᱚ ᱱᱚᱝᱠᱟ ᱠᱟᱹᱢᱤ ᱠᱚᱨᱮᱱᱟᱜ ᱵᱮᱥᱛᱚ ᱛᱮ ᱟᱫᱚ ᱪᱤᱠᱟᱹᱛᱮᱵᱤᱱ ᱪᱟᱞᱟᱜ-ᱟ ᱵᱩᱡᱽ ᱫᱟᱲᱮᱭᱟᱜ ᱠᱟᱱᱟ ᱵᱚᱱ‌ ᱦᱮᱸ ᱵᱟᱝ, ᱾
ᱦᱮᱸ ᱜᱚᱝᱠᱮ, ᱾ ᱱᱤᱝᱠᱟ ᱵᱟᱭᱨᱮ ᱥᱮᱫ ᱦᱚᱸ ᱵᱟᱢ ᱪᱟᱞᱟᱣ ᱞᱮᱱᱠᱷᱟᱱ ᱦᱚᱸ ᱵᱟᱝ ᱜᱟᱱᱚᱜ ᱠᱟᱱᱟ ᱦᱮᱸ ᱥᱮ, ᱟᱨ ᱛᱟᱦᱮᱸ ᱫᱚ ᱵᱟᱭᱨᱮ ᱥᱮᱫ ᱨᱮᱜᱮ ᱱᱚᱜᱼᱚᱭ ᱠᱟᱹᱣᱰᱤ ᱟᱱᱟᱴ ᱛᱮᱜᱮ ᱛᱟᱦᱮᱸ ᱦᱩᱭᱩᱜᱼᱟ ᱥᱮ ᱞᱟᱜᱟᱜ ᱠᱟᱱ ᱠᱷᱟᱹᱛᱤᱨ ᱛᱮᱜᱮ, ᱾
ᱮᱠᱫᱚᱢ ᱮᱠᱫᱚᱢ ᱮᱠᱫᱚᱢ ᱮᱠᱫᱚᱢ ᱜᱚᱢᱠᱮ ᱟᱫᱚ ᱧᱮᱞ ᱵᱤᱱ ᱟᱵᱚ ᱫᱚ ᱛᱮᱦᱮᱧ ᱠᱟᱹᱢᱤ ᱠᱷᱟᱹᱛᱤᱨ ᱛᱮᱜᱮ ᱛᱚᱵᱚᱱ ᱠᱟᱹᱢᱤ ᱠᱷᱟᱹᱛᱤᱨ ᱛᱮᱜᱮ ᱛᱮᱚᱵᱚᱱ ᱦᱮᱡ ᱟᱠᱟᱱᱟ ᱦᱮᱸ ᱵᱟᱝ ᱜᱚᱝᱠᱮ, ᱾
ᱮᱠᱫᱚᱢ ᱥᱟᱹᱨᱤ ᱠᱟᱛᱷᱟ,
ᱟᱫᱚ ᱜᱚᱝᱠᱮ ᱟᱵᱤᱱ ᱫᱚ ᱛᱟᱦᱚᱞᱮ ᱨᱚᱡᱽᱜᱟᱨ ᱠᱚᱫᱚ ᱚᱠᱟ ᱠᱷᱚᱱ ᱵᱤᱱ ᱨᱚᱡᱽᱜᱟᱨ ᱮᱫᱟ ᱢᱟᱱᱮ ᱡᱟᱦᱱᱟᱜ ᱜᱚᱝ ᱚᱱᱠᱟ ᱪᱟᱹᱠᱨᱤ ᱵᱟᱹᱠᱨᱤ ᱵᱤᱱ ᱠᱚᱨᱟᱣ ᱫᱟ ᱥᱮ ᱚᱱᱠᱟ ᱚᱲᱟᱜ ᱠᱚᱨᱮ ᱜᱮ ᱢᱮᱱᱟᱜ ᱟᱠᱟᱫ ᱵᱤᱱᱟ, ᱾
ᱛᱚ ᱞᱟᱹᱭ ᱞᱮᱠᱷᱟᱱ ᱜᱚᱢᱠᱮ ᱱᱤᱛᱚᱝ ᱫᱚ ᱟᱹᱞᱤᱧ ᱫᱚ ᱚᱱᱟ ᱠᱚᱫᱚ ᱵᱟᱭᱟᱞᱤ, ᱟᱨ ᱠᱟᱹᱢᱤ ᱦᱩᱭᱩᱜ ᱠᱟᱱᱟ ᱜᱚᱝᱠᱮ ᱟᱞᱤᱧ ᱫᱚ ᱡᱟ ᱞᱟᱹᱭ ᱞᱮᱠᱷᱟᱱ ᱫᱚ ᱱᱚᱜᱼᱚᱭ ᱚᱲᱟᱜ ᱠᱚᱨᱮᱱᱟᱜ ᱡᱟᱦᱟᱸ ᱞᱟᱹᱭ ᱞᱮᱠᱷᱟᱱ ᱞᱮᱵᱷᱟᱨ ᱛᱚ ᱱᱤᱭᱟᱹ ᱠᱚ ᱧᱟᱢᱚᱜ ᱠᱟᱱᱛᱮ ᱠᱟᱹᱴᱤᱡ ᱞᱤᱧ ᱠᱟᱹᱢᱤ ᱦᱟᱛᱟᱲ ᱧᱚᱜ ᱫᱟ, ᱾ ᱛᱚ ᱫᱚᱨᱠᱟᱨ ᱠᱟᱱ ᱜᱮᱭᱟ ᱥᱮ ᱱᱤᱛᱚᱝ ᱫᱚ ᱟᱯᱟᱛᱚ ᱮᱢᱱᱤ ᱜᱮ ᱢᱮᱱᱟᱜ ᱞᱤᱧᱟ,
ᱴᱤᱨᱛᱮ ᱴᱤᱨᱛᱮ ᱚᱱᱟ ᱠᱚᱦᱚᱸ ᱛᱚ ᱫᱚᱨᱠᱟᱨ ᱠᱟᱱᱟ ᱜᱚᱢᱠᱮ ᱛᱮᱦᱤᱧ ᱧᱮᱞ ᱵᱤᱱ, ᱡᱟᱦᱟᱸ ᱞᱮᱠᱟ ᱛᱮᱫᱚ ᱞᱟᱡ ᱫᱚᱠᱟ ᱫᱚ ᱜᱚᱢᱠᱮ,
ᱦᱮᱸ ᱞᱟᱤᱵᱷ ᱪᱤᱠᱟᱹᱛᱮ ᱟ. ᱥᱩᱞ ᱦᱩᱭᱩᱜᱼᱟ ᱵᱟᱢ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ ᱦᱮᱸ ᱥᱮ,
ᱮᱠᱫᱚᱢ ᱮᱠᱫᱚᱢ ᱜᱚᱢᱠᱮ ᱟᱨ ᱠᱟᱹᱢᱤ ᱟᱹᱞᱤᱧ ᱞᱤᱧ ᱢᱮᱱᱟ ᱟᱵᱚ ᱡᱚᱛᱚ ᱦᱚᱲ ᱠᱟᱹᱢᱤ ᱞᱟᱹᱠᱛᱤ ᱠᱟᱱ ᱛᱟᱵᱚᱱᱟ ᱱᱮᱛᱟᱨ ᱫᱤᱠ ᱨᱮ, ᱦᱮᱸ ᱯᱚᱨᱤᱵᱟᱨ ᱞᱟᱹᱜᱤᱫ ᱟᱹᱞᱤᱧ ᱫᱚᱞᱤᱧ ᱢᱮᱱᱟ ᱡᱩᱣᱟᱹᱱ ᱠᱚᱜᱮ ᱞᱟᱦᱟ ᱦᱩᱭᱩᱜ ᱛᱟᱵᱚᱱᱟ ᱪᱮᱫ ᱵᱤᱱ ᱞᱟᱹᱭᱟ ᱜᱚᱝᱠᱮ?
ᱮᱠᱫᱚᱢ ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ, ᱾
ᱦᱩᱸ ᱦᱩᱸ ᱦᱩᱸ, ᱟᱫᱚ ᱞᱤᱧ ᱢᱮᱱᱫᱟ ᱜᱚᱝᱠᱮ ᱚᱲᱟᱜ ᱠᱚᱨᱮ ᱡᱷᱚᱛᱚ ᱠᱚᱜᱮ ᱱᱟᱭ ᱱᱟᱯᱟᱭ ᱵᱟᱲᱟ ᱜᱮ ᱟᱥᱟ ᱠᱚᱨᱮ
ᱦᱮᱸ ᱜᱚᱝᱠᱮ ᱡᱚᱛᱚ ᱜᱮ ᱱᱟᱭ ᱱᱟᱯᱟᱭ ᱜᱮ ᱢᱮᱱᱟᱜ ᱞᱮᱭᱟ᱾ ᱚᱲᱟᱜ ᱠᱚᱨᱮ ᱫᱚ
ᱜᱚᱝᱠᱮ ᱟᱹᱞᱤᱧ ᱢᱮᱱᱮᱫ ᱛᱟᱦᱮ ᱟᱵᱤᱱ ᱦᱮᱡ ᱵᱤᱱ ᱞᱟᱹᱭᱮᱫ ᱛᱟᱦᱮᱱᱟ ᱫᱷᱟ ᱵᱤᱱ ᱦᱮᱡ ᱠᱚᱜᱼᱟ ᱟᱞᱮ ᱥᱮᱫ ᱵᱟᱵᱤᱱ ᱦᱮᱡ ᱞᱮᱱᱟ ᱟᱫᱚ ᱤᱱᱟᱹ ᱯᱚᱨ ᱡᱟᱦᱟᱸᱭ ᱵᱮᱸᱡᱟᱭ ᱠᱟᱹᱢᱤ ᱵᱮᱥᱛᱚᱭᱮᱱᱟ ᱥᱮ ᱜᱚᱝᱠᱮ?
ᱛᱚ ᱜᱚᱝᱠᱮ ᱚᱱᱠᱟ ᱠᱟᱹᱢᱤ ᱵᱮᱥᱛᱚ ᱫᱚ ᱵᱟᱝᱼᱟ᱾ ᱛᱚ ᱱᱚᱜ ᱱᱚᱝᱠᱟ ᱞᱟᱹᱭ ᱞᱮᱠᱷᱟᱱ ᱱᱚᱜᱼᱚᱭ ᱡᱮ ᱵᱟᱹᱧ ᱯᱷᱳᱱ ᱠᱟᱫ ᱵᱮᱱᱟ ᱟᱨ ᱨᱚᱲ ᱦᱚᱸ ᱢᱚᱸᱡᱽ ᱛᱮ ᱵᱟᱝ ᱦᱩᱭ ᱠᱟᱱᱟ ᱛᱚ᱾ ᱟᱨ ᱻ ᱞᱟᱹᱭ ᱞᱮᱠᱷᱟᱱ ᱟᱹᱞᱤᱧ ᱥᱮᱱ ᱫᱚ ᱢᱚᱡᱽ ᱛᱮ ᱨᱚᱲ ᱠᱟᱛᱮᱫ ᱞᱤᱧ ᱪᱟᱞᱟᱜ ᱠᱷᱟᱱ ᱫᱚ ᱟᱹᱰᱤ ᱱᱟᱯᱟᱭᱚᱜᱼᱟ ᱛᱚ᱾ ᱚᱱᱟ ᱜᱮᱞᱤᱧ ᱞᱟᱹᱭᱮᱫ ᱠᱟᱱ ᱛᱟᱦᱮᱱᱟ ᱛᱤᱥᱤᱧ ᱯᱷᱳᱱ ᱟᱢᱟ ᱛᱤᱥ ᱞᱤᱧ ᱯᱷᱳᱱᱟ ᱟᱵᱮᱱᱟ ᱟᱫᱚ ᱚᱱᱟ ᱜᱮᱞᱤᱧ ᱞᱟᱹᱭᱟ ᱱᱚᱜ-ᱚᱭ ᱵᱮᱱ ᱯᱷᱳᱱ ᱠᱮᱫᱟ ᱛᱚ ᱱᱤᱛᱚᱝ ᱟᱵᱮᱱ ᱛᱤᱥ ᱵᱮᱱ ᱦᱤᱡᱩᱜ ᱠᱟᱱᱟ ᱛᱟᱨᱯᱚᱨᱱᱟᱜ ᱪᱟᱞᱟᱣ ᱦᱩᱭᱩᱜᱼᱟ ᱟᱯᱮ ᱥᱮᱱᱟᱜ ᱚᱱᱛᱮ ᱫᱤᱥᱚᱢ
ᱟᱪᱪᱷᱟ ᱟᱪᱪᱷᱟ ᱟᱪᱪᱷᱟ, ᱚᱱᱟᱜᱮ ᱟᱹᱞᱤᱧ ᱦᱚᱸ ᱢᱚᱱᱮᱨᱮ ᱠᱩᱠᱞᱤ ᱦᱤᱡᱩᱜ ᱠᱟᱱᱟ ᱞᱟᱹᱭ ᱫᱟᱞᱤᱧ ᱩᱱ ᱡᱚᱠᱷᱚᱱ ᱢᱟᱭ ᱞᱟᱹᱭ ᱠᱮᱫᱟ ᱦᱤᱡᱩᱜ ᱟᱨ ᱤᱱᱟᱹ ᱯᱚᱨ ᱢᱟ ᱛᱟᱦᱚᱞᱮ ᱟᱫᱚ ᱦᱮᱡ ᱜᱮ ᱵᱟᱭ ᱦᱮᱡ ᱞᱮᱱᱟ ᱛᱟᱦᱚᱞᱮ ᱞᱟᱹᱭ ᱫᱟᱹᱧ ᱚᱲᱟᱜ ᱠᱚᱨᱮ ᱡᱚᱛᱚ ᱥᱟᱱᱟᱢ ᱠᱚᱜᱮ ᱠᱚ ᱴᱷᱤᱠ ᱴᱷᱟᱠ ᱜᱮᱭᱟ ᱛᱚ ᱦᱮᱸ ᱵᱟᱝ
ᱦᱮᱸ ᱦᱮᱸ ᱞᱟᱹᱭ ᱞᱮᱠᱷᱟᱱ ᱫᱚ ᱡᱚᱛᱚ ᱦᱚᱲ ᱜᱮ ᱴᱷᱤᱠ ᱴᱷᱟᱠ ᱢᱮᱱᱟᱜ ᱞᱮᱭᱟ ᱛᱚ ᱱᱚ-ᱜᱚᱭ ᱵᱮᱱ ᱯᱷᱳᱱ ᱠᱮᱫᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱹᱞᱤᱧ ᱦᱚᱸ ᱟᱨ ᱱᱤᱛᱚᱝ ᱫᱚ ᱧᱮᱞ ᱠᱟᱛᱮᱫ ᱥᱚᱢᱚᱭ ᱧᱮᱞ ᱠᱟᱛᱮᱫ ᱞᱤᱧ ᱪᱟᱞᱟᱜᱼᱟ᱾
ᱟᱨ ᱨᱚᱦᱚᱭ ᱠᱚᱫᱚ ᱵᱤᱱ ᱛᱤᱱ ᱡᱷᱟᱹᱞ ᱠᱮᱫᱟ ᱜᱚᱝᱠᱮ? ᱨᱚᱦᱚᱭ ᱠᱚᱫᱚ ᱵᱤᱱ ᱛᱤᱱ ᱛᱤᱱᱟᱹᱜ ᱡᱷᱟᱹᱞ ᱵᱤᱱ ᱞᱟᱦᱟ ᱠᱮᱫᱟ?
ᱛᱚ ᱞᱟᱹᱭ ᱞᱮᱠᱷᱟᱱ ᱜᱚᱢᱠᱮ ᱛᱤᱦᱤᱧ ᱫᱚ ᱪᱟᱞᱟᱣ ᱦᱩᱭ ᱞᱮᱱᱟ ᱛᱚ ᱵᱟᱹᱫᱽ ᱥᱮᱫ ᱛᱚ ᱮᱦᱚᱵ ᱟᱠᱟᱱᱟ ᱨᱚᱦᱚᱭ ᱠᱚᱫᱚ᱾ ᱛᱚ ᱱᱤᱛᱚᱝ ᱫᱚ ᱱᱚᱜ-ᱚᱭ ᱞᱤᱧ ᱫᱩᱲᱩᱵ ᱡᱤᱨᱟᱹᱣ ᱟᱠᱟᱱᱛᱮ ᱟᱵᱤᱱ ᱥᱟᱞᱟᱜ ᱞᱤᱧ ᱨᱚᱲ ᱫᱟ
ᱟᱪᱪᱷᱟ ᱟᱪᱪᱷᱟ ᱟᱪᱪᱷᱟ ᱢᱟᱱᱮ ᱢᱟᱲᱟᱝ ᱫᱚ ᱢᱟᱲᱟᱝ ᱢᱟᱲᱟᱝ ᱫᱚ ᱟᱹᱰᱤ ᱜᱮ ᱵᱤᱱ ᱢᱟᱲᱟᱝ ᱠᱟᱫᱟ ᱥᱮ ᱪᱮᱫ?
ᱦᱮᱸ ᱜᱚᱢᱠᱮ ᱞᱟᱹᱭ ᱞᱮᱠᱷᱟᱱ ᱫᱚ ᱢᱟᱲᱟᱝ ᱫᱚ ᱟᱹᱰᱤ ᱢᱟᱨᱟᱝ ᱧᱚᱜ ᱢᱟᱱᱮ ᱞᱟᱦᱟ ᱧᱚᱜ ᱠᱟᱱ ᱛᱟᱞᱮᱭᱟ᱾
ᱟᱪᱪᱷᱟ ᱟᱪᱪᱷᱟ ᱜᱚᱢᱠᱮ ᱟᱞᱤᱧ ᱞᱤᱧ ᱢᱮᱱᱟ ᱱᱤᱛᱚᱜ ᱞᱟᱦᱟ ᱫᱚᱨᱠᱟᱨ ᱠᱟᱱᱟ ᱱᱤᱛᱚᱜ ᱡᱟᱦᱟᱸ ᱡᱟᱦᱟᱸ ᱛᱤᱱᱟᱹᱜ ᱠᱟᱹᱢᱤᱨᱮ ᱧᱮᱞ ᱫᱟᱞᱤᱧ ᱛᱟᱭᱱᱚᱢ ᱞᱮᱱᱠᱷᱟᱱ ᱥᱮ ᱟᱫᱚ ᱠᱟᱹᱢᱤ ᱟᱴᱚᱠ ᱨᱮᱜᱮ ᱛᱟᱦᱮᱱᱟ ᱟᱢ ᱢᱟᱲᱟᱝ ᱨᱮ ᱨᱚᱦᱚᱭ ᱠᱟᱜ ᱢᱮ ᱧᱮᱞ ᱵᱤᱱ ᱟᱵᱤᱱᱟᱜ ᱴᱮᱱᱥᱮᱱ ᱫᱚ ᱟᱹᱰᱤᱴᱟᱜ ᱜᱮ ᱠᱚᱢᱚᱜᱼᱟ ᱦᱮᱸ ᱥᱮ ᱪᱮᱫ?
ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱢᱠᱮ᱾ ᱢᱟᱲᱟᱝ ᱨᱮ ᱞᱟᱦᱟᱨᱮ ᱠᱟᱹᱢᱤ ᱞᱮᱱᱠᱷᱟᱱ ᱫᱚ ᱱᱤᱡᱮᱨᱟᱜ ᱜᱮ ᱱᱟᱯᱟᱭᱚᱜᱼᱟ᱾
ᱦᱮᱸ ᱦᱮᱸ ᱦᱮᱸ, ᱚᱱᱟᱜᱮ ᱟᱹᱞᱤᱧ ᱦᱚᱞᱤᱧ ᱞᱟᱹᱭᱟ ᱡᱮ ᱢᱟᱲᱟᱝ ᱢᱟᱲᱟᱝ ᱨᱮᱜᱮ ᱥᱚᱵ ᱥᱚᱢᱚᱭ ᱡᱟᱦᱟᱱ ᱡᱤᱱᱤᱥ ᱠᱟᱹᱢᱤ ᱞᱟᱹᱠᱛᱤ ᱠᱟᱱ ᱛᱟᱵᱚᱱᱟ ᱟᱨ ᱛᱟᱭᱱᱚᱢ ᱛᱮ ᱠᱟᱹᱢᱤ ᱞᱮᱠᱷᱟᱱ ᱫᱚ ᱜᱚᱢᱠᱮ ᱚᱱᱮ ᱢᱤᱫᱴᱮᱱ ᱟᱫᱚ ᱛᱟᱦᱮᱸᱭᱮᱱᱟ ᱟᱫᱚ ᱚᱱᱟ ᱠᱟᱹᱢᱤ ᱫᱚ ᱧᱮᱞᱵᱤᱱ ᱟᱠᱷᱟᱱ ᱦᱮᱸ ᱵᱟᱝ
ᱦᱮᱸ ᱦᱮᱸ ᱟᱫᱚ ᱛᱤᱥᱮᱢ ᱠᱚᱨᱟᱣᱟ? ᱱᱚᱜᱼᱚ ᱱᱚᱝᱠᱟ ᱛᱟᱸᱦᱮ ᱡᱩᱫᱤᱢ ᱞᱟᱹᱭᱟ ᱛᱮᱦᱮᱧᱤᱧ ᱠᱚᱨᱟᱣᱟ ᱜᱟᱯᱟᱧ ᱠᱚᱨᱟᱣᱟ ᱛᱚ ᱱᱚᱣᱟ ᱫᱚ ᱢᱟᱱᱮ ᱥᱚᱢᱚᱭ ᱫᱚ ᱫᱤᱱ ᱫᱤᱱ ᱛᱮᱫᱚ ᱵᱟᱭ ᱛᱟᱹᱜᱤ ᱢᱮᱭᱟ᱾ ᱚᱱᱟ ᱫᱚ ᱟᱡ ᱛᱮᱜᱮ ᱪᱟᱞᱟᱜ ᱛᱮ ᱢᱟᱱᱮ ᱱᱤᱡᱮ ᱛᱮᱦᱚᱸ ᱵᱟᱢ ᱵᱩᱡᱷᱟᱹᱣ ᱧᱟᱢᱟ ᱡᱮ ᱛᱤᱱ ᱠᱚᱨᱮ ᱯᱟᱨᱚᱢᱚᱜ ᱠᱟᱱᱟ ᱫᱤᱱ
ᱮᱠᱫᱚᱢ ᱠᱟᱛᱷᱟ ᱦᱩᱭᱩᱜ ᱠᱟᱱᱟ ᱦᱟᱯᱤ ᱠᱟᱛᱷᱟ ᱫᱚ ᱦᱟᱯᱤ ᱨᱮᱜᱮ ᱛᱟᱦᱮᱱᱟ ᱢᱟ ᱞᱟᱹᱭ ᱵᱤᱱ
ᱮᱠᱫᱚᱢ ᱥᱟᱹᱨᱤ ᱠᱟᱛᱷᱟ ᱦᱟᱯᱮ ᱨᱮᱫᱚ ᱦᱟᱯᱮ ᱨᱮᱜᱮ ᱛᱟᱸᱦᱮᱭᱮᱱᱟ
ᱚᱱᱟ ᱦᱟᱯᱮ ᱠᱟᱛᱷᱟ ᱠᱟᱛᱷᱟ ᱨᱮᱜᱮ ᱢᱮᱱᱟᱜᱼᱟ᱾ ᱡᱮ ᱦᱟᱯᱮ ᱠᱟᱛᱷᱟ ᱫᱚ ᱦᱟᱯᱮ ᱨᱮᱜᱮ ᱛᱟᱦᱮᱱᱟ᱾ ᱦᱟᱯᱮ ᱡᱤᱱᱤᱥ ᱫᱚ ᱛᱤᱥ ᱦᱚᱸ ᱵᱟᱝ ᱦᱤᱡᱩᱜᱼᱟ ᱦᱮᱸ ᱥᱮ ᱪᱮᱫ?
ᱮᱠᱫᱚᱢ
ᱚᱱᱟᱛᱮ ᱟᱹᱞᱤᱧ, ᱟᱹᱞᱤᱧ ᱦᱚᱸᱞᱤᱧ ᱢᱮᱱᱟ ᱡᱮ ᱦᱟᱯᱮ ᱢᱟᱱᱮ, ᱦᱟᱯᱮ ᱵᱷᱚᱨᱥᱟ ᱨᱮ ᱛᱟᱦᱮᱸ ᱫᱚ ᱵᱟᱝ ᱛᱟᱦᱮᱸ ᱜᱮ ᱵᱷᱟᱜᱮᱭᱟ ᱾ᱦᱮ ᱥᱮ ᱪᱮᱫ?
ᱮᱠᱫᱚᱢ ᱟᱹᱰᱤ ᱱᱟᱯᱟᱭ ᱠᱟᱛᱷᱟ ᱦᱮᱸ ᱜᱚᱝᱠᱮ ᱱᱚᱣᱟ ᱫᱚ ᱮᱠᱫᱚᱢ ᱞᱟᱹᱭ ᱩᱪᱤᱫ ᱫᱚ ᱵᱟᱝ ᱠᱟᱱᱟ ᱱᱤᱛᱚᱜ ᱠᱚᱨᱟᱣ ᱦᱩᱭᱩᱜᱼᱟ, ᱢᱟᱱᱮ ᱱᱤᱛᱚᱝ ᱜᱮ ᱫᱚᱨᱠᱟᱨ ᱠᱟᱱᱟ᱾ ᱪᱷᱩᱴᱟᱹᱣ ᱦᱩᱭᱩᱜᱼᱟ᱾
ᱴᱷᱤᱠ ᱴᱷᱤᱠ ᱴᱷᱤᱠ ᱴᱷᱤᱠ ᱟᱫᱚᱞᱤᱧ ᱢᱮᱱ ᱮᱫᱟ ᱢᱟᱱᱮ ᱨᱚᱦᱚᱭ ᱫᱚᱵᱤᱱ ᱪᱟᱵᱟ ᱟᱹᱜᱩ ᱠᱮᱫᱟ ᱥᱮ ᱚᱱᱟ ᱫᱚ ᱠᱷᱟᱱ ᱢᱮᱱᱟᱜ ᱟᱠᱟᱫ ᱜᱮᱭᱟ
ᱛᱚ ᱱᱤᱛ ᱦᱚᱸ ᱢᱮᱱᱟᱜ ᱜᱮᱭᱟ ᱟᱹᱣᱨᱤ ᱪᱟᱵᱟᱜᱼᱟ, ᱟᱹᱞᱤᱧ ᱞᱤᱧ ᱢᱚᱱᱮᱭᱮᱫᱟ ᱡᱮ ᱜᱟᱯᱟ ᱠᱚᱛᱮ ᱪᱟᱵᱟᱜᱼᱟ᱾
ᱦᱩᱸ ᱟᱪᱪᱷᱟ ᱟᱪᱪᱷᱟ
ᱛᱚ ᱜᱚᱝᱠᱮ, ᱚᱱᱠᱟ ᱪᱮᱫ ᱚᱱᱠᱟ, ᱦᱮᱸ ᱜᱚᱝᱠᱮ
ᱞᱟᱹᱭ ᱫᱟᱞᱤᱧ ᱚᱱᱟ ᱢᱟᱱᱮ ᱪᱟᱞᱟᱜ ᱠᱟᱱ ᱜᱮᱭᱟ ᱥᱮ ᱪᱮᱫ?
ᱦᱮᱸ ᱞᱟᱹᱭ ᱞᱮᱠᱷᱟᱱ ᱫᱚ ᱱᱤᱛᱚᱜ ᱫᱚ ᱪᱟᱞᱟᱜ ᱠᱟᱱ ᱜᱮᱭᱟ᱾
ᱟᱫᱚ ᱜᱚᱢᱠᱮ ᱚᱱᱛᱮ ᱟᱯᱮ ᱥᱮᱫ ᱜᱚᱝᱠᱮ ᱚᱱᱠᱟ ᱡᱟᱦᱟᱱᱟᱜ ᱢᱮᱞᱟ ᱠᱚᱫᱚ ᱵᱟᱝ ᱦᱩᱭᱩᱜ ᱠᱟᱱᱛᱮ, ᱚᱱᱠᱟ ᱢᱮᱞᱟ ᱠᱚ ᱟᱞᱤᱧ ᱞᱤᱧ ᱢᱚᱱᱮ ᱵᱟᱲᱟᱭᱮᱫᱟᱹ ᱡᱮ ᱚᱱᱟ ᱢᱮᱞᱟ, ᱢᱮᱞᱟ ᱧᱮᱞ ᱧᱮᱞ ᱜᱮ ᱟᱹᱵᱤᱱ ᱞᱤᱧ ᱦᱤᱨᱤ ᱛᱚᱨᱟ ᱵᱤᱱᱟ ᱟᱫᱚ ᱚᱱᱠᱟᱱ ᱢᱮᱞᱟ ᱠᱚᱫᱚ ᱵᱟᱝ ᱦᱩᱭᱩᱜ ᱠᱟᱱᱛᱮ
ᱛᱚᱵᱮ ᱞᱟᱹᱭ ᱞᱮᱠᱷᱟᱱ ᱜᱚᱢᱠᱮ ᱟᱞᱮ ᱥᱮᱫ ᱫᱚ ᱢᱮᱞᱟ ᱫᱚ ᱚᱱᱠᱟ ᱫᱚ ᱵᱟᱝ ᱦᱩᱭᱩᱜ ᱜᱮᱭᱟ᱾ ᱟᱨ ᱤᱱᱟᱹᱜ ᱚᱱᱠᱟ ᱨᱟᱹᱥᱠᱟᱹ ᱦᱚᱸ ᱵᱟᱝ ᱦᱩᱭᱩᱜ ᱜᱮᱭᱟ᱾ ᱛᱚ ᱜᱚᱝᱠᱮ ᱟᱯᱮ ᱥᱮ ᱠᱤ ᱨᱟᱹᱥᱠᱟᱹ ᱦᱩᱭᱩᱜ ᱠᱟᱱᱟ ᱢᱮᱞᱟ ᱧᱮᱞ
ᱮ ᱜᱚᱢᱠᱮ
ᱦᱮᱸ ᱜᱚᱝᱠᱮ ᱞᱟᱹᱭ ᱫᱟᱞᱤᱧ ᱟᱯᱮ ᱥᱮᱫ ᱠᱤ ᱚᱱᱠᱟ ᱢᱮᱞᱟ ᱦᱩᱭᱩᱜ ᱠᱟᱱᱟ ᱡᱮ ᱨᱟᱹᱥᱠᱟᱹ ᱨᱚᱢᱚᱡ ᱟᱛᱮᱜ
ᱟᱫᱚ ᱜᱚᱢᱠᱮ ᱢᱮᱞᱟ ᱫᱚ ᱠᱷᱟᱱ ᱵᱟᱹᱱᱩᱜ ᱠᱟᱫᱟ ᱢᱮᱱᱠᱷᱟᱱ ᱱᱚᱜᱼᱚᱭ ᱛᱷᱚᱲᱟ ᱮᱱᱠᱷᱟᱱ ᱫᱤᱱ ᱫᱤᱱ ᱛᱮ ᱫᱟᱸᱥᱟᱭ ᱵᱚᱸᱜᱟᱭ ᱦᱤᱡᱩᱜ ᱠᱟᱱᱟ ᱮᱠᱷᱟᱱ ᱟᱫᱚ ᱠᱚ ᱫᱟᱸᱥᱟᱭ ᱫᱟᱲᱟᱱ ᱠᱚ ᱟᱫᱚ ᱜᱚᱝᱠᱮ ᱛᱮ ᱫᱚ ᱫᱟᱸᱥᱟᱭ ᱯᱚᱨᱚᱵᱽ ᱫᱚᱯᱮ ᱢᱟᱱᱟᱣ ᱜᱮᱛᱟ ᱵᱚᱱᱟ ᱥᱮ ᱵᱟᱝ? ᱢᱟᱱᱮ ᱫᱟᱸᱥᱟᱭ
ᱦᱮᱸ ᱜᱚᱝᱠᱮ ᱟᱞᱮ ᱥᱮᱫ ᱫᱚ ᱫᱟᱸᱥᱟᱭ ᱵᱚᱸᱜᱟ ᱫᱚ ᱦᱩᱭᱩᱜ ᱜᱮᱭᱟ᱾ ᱠᱤᱱᱛᱩ ᱡᱮ ᱱᱚᱝᱠᱟ ᱡᱟᱦᱟᱸ ᱟᱹᱞᱤᱧ ᱞᱤᱧ ᱵᱟᱲᱟᱭᱟ, ᱟᱸᱡᱚᱢ ᱠᱟᱫᱟᱞᱤᱧ ᱠᱟ ᱱᱚᱜᱼᱚᱭ ᱱᱚᱝᱠᱟ ᱟᱲᱟᱜ ᱵᱟᱲᱟᱣ ᱠᱟᱫᱟ ᱡᱮ ᱡᱟᱦᱟᱸ ᱥᱮᱱᱟᱜ ᱟᱹᱰᱤ ᱜᱟᱱ ᱮᱴᱟᱜ ᱡᱟᱭᱜᱟ ᱠᱚᱨᱮ ᱫᱤᱥᱚᱢ ᱠᱚᱨᱮ ᱟᱹᱰᱤ ᱱᱟᱯᱟᱭ ᱜᱮ ᱦᱩᱭᱩᱜ ᱜᱮᱭᱟ᱾ ᱛᱚ ᱟᱞᱮ ᱥᱮᱫ ᱫᱚ ᱱᱚᱝᱠᱟ ᱫᱚ ᱩᱱᱟᱹᱜ ᱨᱟᱹᱥᱠᱟᱹ ᱫᱚ ᱵᱟᱝ ᱦᱩᱭᱩᱜ ᱜᱮᱭᱟ ᱞᱟᱹᱭ ᱞᱮᱠᱷᱟᱱ ᱫᱚ ᱛᱚ ᱜᱚᱢᱠᱮ ᱟᱯᱮ ᱥᱮᱫ ᱜᱮ ᱚᱱᱠᱟ ᱨᱟᱹᱥᱠᱟᱹ ᱦᱩᱭᱩᱜ ᱠᱟᱱᱟ ᱪᱮᱫ
ᱦᱮᱸ ᱜᱚᱢᱠᱮ ᱨᱟᱹᱥᱠᱟᱹ ᱫᱚ ᱦᱩᱭᱩᱜ ᱜᱮᱭᱟ, ᱫᱟᱸᱥᱟᱭ ᱫᱟᱲᱟ ᱛᱮᱫᱚ ᱵᱤᱱ ᱵᱟᱲᱟᱭ ᱜᱮᱭᱟ ᱡᱮ, ᱩᱱ ᱦᱤᱞᱳᱜ ᱫᱚ ᱜᱩᱨᱩ ᱠᱚ ᱟᱛᱮᱜ ᱟᱞᱮᱞᱮ ᱩᱰᱩᱝᱚᱜᱼᱟ ᱮᱵᱚᱝ ᱥᱟᱛ ᱫᱤᱱ ᱟᱞᱮ ᱫᱚ ᱫᱟᱸᱥᱟᱭ ᱞᱮᱠᱷᱟᱱ ᱞᱮ ᱫᱟᱬᱟᱱ ᱞᱮ ᱩᱰᱩᱠᱚᱜᱼᱟ ᱡᱟᱦᱟᱸ ᱟᱵᱚᱨᱮᱱ ᱢᱮᱱ ᱫᱚ ᱟᱵᱚᱨᱮᱱ ᱡᱟᱦᱟᱸᱭ ᱛᱟᱦᱮᱸ ᱠᱟᱱ ᱫᱚ ᱢᱮᱱᱫᱚ ᱢᱟᱥᱮ ᱞᱟᱹᱭ ᱵᱤᱱ ᱦᱩᱫᱩᱨ ᱫᱩᱨᱜᱟᱹ ᱟᱨ ᱩᱱᱤ ᱨᱮᱱ ᱵᱟᱨᱭᱟ ᱵᱟᱨᱭᱟ ᱪᱟᱞᱟᱜ ᱡᱟᱦᱟᱸᱭ ᱠᱤᱱ ᱛᱟᱦᱮᱸ ᱠᱟᱱᱟ ᱠᱤᱱ